ᱦᱮᱞᱳ ᱦᱮᱸ ᱜᱚᱢᱠᱮ ᱟᱸᱡᱚᱢᱚᱜ ᱠᱟᱱᱟ ᱦᱮᱸ ᱦᱮᱸ ᱡᱚᱦᱟᱨ ᱜᱮ ᱟᱸᱡᱚᱢᱚᱜ ᱠᱟᱱᱟ ᱦᱮᱸ
ᱩᱸ ᱟᱸᱡᱚᱢᱚᱜ ᱠᱟᱱ ᱠᱷᱟᱱ ᱢᱟ ᱟᱹᱰᱤ ᱱᱟᱯᱟᱭ ᱛᱚᱵᱮ ᱪᱮᱫ ᱞᱮᱠᱟ ᱢᱮᱱᱟᱜ ᱵᱟᱲᱟ ᱯᱮᱭᱟ ᱱᱟᱯᱟᱭ ᱜᱮ ᱢᱮᱱᱟᱜ ᱯᱮᱭᱟ
ᱦᱮᱸ ᱦᱮᱸ ᱱᱤᱛᱚᱜ ᱫᱚ ᱱᱟᱯᱟᱭ ᱢᱮᱱᱟᱜ ᱞᱮᱭᱟ ᱟᱯᱮᱜ ᱜᱮ ᱪᱮᱫ ᱞᱮᱠᱟ ᱢᱮᱱᱟᱜ ᱯᱮᱭᱟ
ᱦᱩᱻ ᱟᱞᱮ ᱦᱚᱸ ᱱᱟᱯᱟᱭ ᱜᱤ ᱟᱫᱚ ᱢᱳᱵᱟᱭᱤᱞ ᱥᱟᱰᱮᱜ ᱠᱟᱱ ᱛᱟᱢ ᱥᱟᱭᱞᱮᱱᱴ ᱞᱮᱠᱷᱟᱱ ᱟᱹᱰᱤ ᱵᱷᱟᱜᱤ ᱠᱚᱜᱼᱟ
ᱟᱪᱪᱷᱟ
ᱩᱸ
ᱦᱮᱸ ᱦᱮᱸ
ᱟᱪᱪᱷᱟ ᱛᱚᱵᱮ ᱪᱮᱫ ᱠᱚ ᱪᱤᱠᱟ ᱵᱟᱲᱟᱟᱭ ᱦᱩᱭᱩᱜ ᱠᱟᱱᱟ ᱱᱤᱛᱚᱜ
ᱪᱤᱠᱟᱹᱜᱮ ᱵᱟᱝ ᱱᱤᱛᱚᱜ ᱫᱚ ᱚᱲᱟᱜ ᱠᱚᱨᱮᱜ ᱜᱮ ᱢᱮᱱᱟᱜ ᱞᱮᱭᱟ ᱟᱨ ᱥᱤᱛᱩᱝ ᱫᱟᱭ ᱟᱹᱰᱤ ᱵᱟᱭ ᱫᱟᱜ ᱮᱫᱟ
ᱟᱪᱪᱷᱟ ᱟᱞᱮᱥᱮᱫ ᱦᱚᱸ ᱚᱱᱠ ᱜᱮ ᱟᱫᱚ ᱟᱞᱮ ᱥᱮᱫ ᱫᱚ ᱱᱚᱜᱼᱚᱭ ᱦᱚᱳᱞᱟ ᱫᱚᱵᱟᱝ ᱢᱟᱦᱫᱷᱮᱨ ᱦᱤᱞᱳᱜ ᱟᱫᱚ ᱦᱚᱞᱟ ᱢᱟᱦᱫᱷᱮᱨ ᱫᱚ ᱢᱫᱷᱮᱨ ᱦᱤᱞᱳ ᱫᱟᱜ ᱤᱭᱟᱹᱧᱚᱜ ᱞᱮᱫᱟ ᱟᱫᱚ ᱟᱹᱰᱤ ᱨᱟᱸᱜᱟᱣ ᱜᱮᱭ ᱫᱟᱜ ᱞᱮᱫᱟ ᱛᱚ ᱰᱩᱵᱟᱹᱣ ᱵᱟᱲᱟ ᱞᱮᱱ ᱜᱮᱭᱟ ᱟᱫᱚ ᱱᱤᱛᱚᱜ ᱫᱚ ᱱᱚᱜᱚᱭ ᱟᱹᱣᱨᱤ ᱫᱟᱜᱼᱟ ᱟᱫᱚ ᱟᱯᱮᱥᱮᱫ ᱪᱮᱫ ᱞᱮᱠᱟ ᱵᱚᱞᱮ ᱟᱯᱷᱚᱨ ᱵᱟᱲᱟ ᱦᱩᱭ ᱵᱟᱲᱮᱱᱟ ᱥᱮ ᱟᱹᱣᱨᱤᱯᱮ ᱟᱯᱷᱚᱨᱟ
ᱟᱯᱷᱚᱨ ᱫᱚ ᱦᱩᱭ ᱠᱟᱱᱟ ᱛᱚᱵᱮ ᱫᱟᱜ ᱵᱟᱭ ᱧᱟᱢ ᱫᱟᱛᱚ ᱟᱫᱚ ᱫᱟᱜ ᱮ ᱧᱟᱢᱟ ᱛᱚᱵᱮ ᱛᱚ ᱟᱹᱱᱤᱡ ᱚᱢᱩᱞᱚᱜᱼᱟ
ᱚ
ᱫᱟᱜ ᱵᱟᱭ ᱧᱟᱢ ᱞᱮᱠᱷᱟᱡ ᱛᱚ ᱵᱟᱭ ᱚᱢᱱ ᱫᱟᱲᱮᱭᱟᱜᱼᱟ ᱥᱤᱛᱩᱝ ᱮᱫᱟᱭ
ᱟᱪᱪᱷᱟ ᱚᱱᱠᱟ ᱟᱠᱟᱱ ᱜᱮᱭᱟ ᱫᱟᱜ ᱪᱮᱫ ᱞᱮᱠᱟᱭ ᱧᱟᱢᱟ ᱚᱱᱠᱟᱜᱮ ᱮᱱᱛᱮ ᱨᱮᱢ ᱦᱮᱸ ᱚᱱᱠᱟᱜᱮ ᱦᱩᱭᱩᱜᱼᱟ ᱟᱨᱻ ᱦᱮᱸ ᱨᱚᱲ ᱢᱮ
ᱦᱟ ᱟᱹᱛᱩ ᱫᱤᱥᱚᱢ ᱛᱟᱯᱮ ᱫᱚ ᱚᱠᱟ ᱥᱮᱫ?
ᱟᱞᱮ ᱫᱚ ᱦᱚᱜ ᱱᱚᱜᱼᱚᱭ ᱥᱟᱱᱛᱟᱞ ᱯᱟᱨᱜᱟᱱᱟ ᱮᱨᱤᱭᱟ ᱞᱮ ᱯᱟᱲᱟᱜ ᱠᱟᱱᱟ ᱰᱤᱵᱷᱤᱡᱮᱱ᱾ ᱟᱯᱮ?
ᱦᱚ ᱟᱞᱮᱫ ᱫᱚ ᱵᱟᱝᱜᱟᱞ ᱚᱭᱮᱥᱴ ᱵᱮᱝᱜᱚᱞ᱾
ᱟᱪᱪᱷᱟ ᱢᱟ ᱟᱹᱰᱤ ᱱᱟᱯᱟᱭ ᱟᱨᱻ ᱛᱚᱵᱮ ᱥᱤᱭᱟᱹᱜ, ᱟᱯᱮ ᱥᱮᱫ ᱪᱮᱫ ᱞᱮᱠᱟ ᱠᱚ ᱥᱤ ᱵᱟᱲᱟᱭᱟ ᱵᱚᱞᱮ ᱠᱷᱮᱛ ᱠᱩ? ᱢᱮᱱ ᱠᱮᱜᱟᱢ ᱰᱟᱝᱨᱟ ᱠᱟᱰᱟ ᱛᱮᱜᱮ ᱱᱟᱦᱮᱞ ᱟᱸᱨᱟᱱ ᱛᱮᱜᱮ ᱥᱮ ᱵᱚᱞᱮ ᱚᱱᱟ ᱴᱮᱠᱴᱟᱨ ᱜᱟᱹᱰᱤ ᱠᱚᱛᱮ ᱠᱚ ᱥᱤ ᱚᱪᱚᱭᱟ?
ᱦᱩᱸ ᱟᱞᱮᱥᱮᱫ ᱫᱚ ᱡᱟᱦᱟᱸᱭ ᱠᱚᱣᱟᱜ ᱫᱚ, ᱰᱟᱝᱨᱤ ᱵᱟᱹᱱᱩᱜ ᱠᱚᱣᱟ ᱩᱱᱠᱩ ᱫᱚ ᱴᱨᱟᱠᱴᱟᱨ ᱛᱮᱠᱚ ᱥᱤ ᱦᱚᱪᱚᱭ ᱛᱟᱦᱮᱱᱟ, ᱟᱨ ᱡᱟᱦᱟᱸᱭ ᱠᱚᱣᱟᱜ ᱫᱚ, ᱰᱟᱹᱟᱝᱨᱤ ᱢᱮᱱᱟᱜ ᱠᱚᱣᱟ ᱩᱱᱠᱩ ᱫᱚ ᱟᱠᱚ ᱛᱮᱜᱮ ᱱᱟᱦᱮᱞ ᱛᱮᱠᱚ ᱥᱤᱭᱟ ᱠᱟᱰᱟ ᱱᱟᱦᱮᱞ ᱛᱮ᱾ ᱰᱟᱹᱝᱨᱤ ᱛᱮ ᱠᱟᱰᱟ ᱛᱮ, ᱟᱫᱚ ᱱᱤᱛᱚᱜ ᱫᱚ ᱧᱮᱞᱚᱜ ᱠᱟᱱᱟ ᱡᱮ ᱵᱮᱥᱤᱨ ᱵᱷᱟᱜᱽ ᱜᱮ ᱴᱮᱠᱴᱟᱨ ᱛᱮᱠᱚ ᱥᱤ ᱦᱚᱪᱚᱭ ᱫᱚ᱾
ᱟᱪᱪᱷᱟ
ᱟᱨ ᱤᱨᱚᱜ ᱥᱚᱢᱚᱭ ᱦᱚᱸ ᱜᱟᱹᱰᱤ ᱛᱮᱜᱮ ᱠᱚ ᱤᱨ ᱦᱚᱪᱚᱭᱮᱫᱟ ᱚᱱᱮ ᱦᱮᱡ ᱠᱟᱱᱟ ᱵᱟᱝ ᱱᱮᱛᱟᱨ ᱦᱩᱬᱩ ᱤᱨᱚᱜ ᱜᱟᱹᱰᱤ,
ᱦᱮᱸ
ᱚᱱᱟ ᱛᱮᱠᱚ ᱥᱤ ᱦᱚᱪᱚᱭᱮᱫᱟ᱾
ᱟᱪᱪᱷᱟ ᱚᱱᱠᱟ ᱠᱟᱱ ᱜᱮᱭᱟ ᱡᱟᱜᱟ ᱡᱟᱜᱟ ᱛᱮ᱾ ᱟᱞᱮ ᱥᱮᱫ ᱫᱚ ᱚᱱᱮᱧ ᱞᱟᱹᱭ ᱠᱮᱫ ᱠᱮᱫ ᱞᱮᱠᱟ ᱰᱟᱝᱨᱟ ᱟᱨ ᱟᱱᱦᱮᱞ ᱟᱸᱨᱟᱬ ᱫᱚ ᱢᱮᱱᱟᱜ ᱛᱟᱠᱚᱣᱟ ᱩᱱᱠᱩ ᱣᱟᱜ ᱫᱚ ᱱᱟᱦᱮᱞ ᱟᱸᱨᱟᱬ ᱛᱮᱜᱮ, ᱟᱨ ᱮᱱᱦᱚᱸ ᱞᱟᱹᱴᱩ ᱞᱟᱹᱴᱩᱣᱟᱜ ᱠᱷᱮᱛ ᱫᱚ ᱵᱟᱠᱩ ᱥᱤᱭᱮᱫᱟ ᱩᱱᱠᱩ ᱫᱚ ᱚᱱᱟ ᱜᱟᱹᱰᱤ ᱛᱮᱠᱚ ᱥᱤ ᱚᱪᱚᱭᱮᱫᱟ ᱡᱚᱠᱷᱚᱱ ᱚᱱᱟ ᱠᱟᱹᱴᱤᱡ ᱠᱟᱹᱴᱤᱡ ᱠᱟᱹᱴᱤ,
ᱦᱩᱸ ᱦᱩᱸ
ᱢᱮᱱ ᱠᱮᱭᱟᱢ ᱢᱮᱱᱟᱜ ᱵᱟᱲᱟᱣ ᱠᱟᱫ ᱚᱱᱟ ᱠᱚᱫᱚ ᱦᱟᱸᱜ-ᱟᱸ ᱱᱟᱦᱮᱞ ᱛᱮᱠᱚ ᱥᱤ ᱚᱪᱚ ᱭᱮᱫᱟ ᱱᱚᱛᱮ ᱜᱟᱹᱰᱤ ᱜᱟᱹᱰᱤ ᱛᱮᱫᱚ ᱵᱟᱝ ᱡᱩᱛᱩᱜ-ᱟ ᱟᱹᱪᱩᱨ ᱠᱚ ᱵᱟᱝ ᱡᱩᱛᱩᱜ-ᱟ ᱪᱮᱫ ᱠᱚᱪᱚᱝ ᱵᱟᱝ ᱡᱩᱛᱩᱜ-ᱟ ᱚᱱᱟ ᱠᱚ ᱠᱷᱚᱱ ᱛᱮ,
ᱟᱨ ᱛᱚᱵᱮ ᱟᱯᱮ ᱥᱮᱫ ᱦᱩᱲᱩ ᱠᱚ ᱪᱮᱫ ᱞᱮᱠᱟ ᱠᱚ ᱪᱟᱥᱟ ᱟᱫᱷᱚᱱ ᱡᱟᱭᱜᱟ ᱨᱮᱫᱚ ᱧᱮᱞ ᱟᱠᱟᱫᱟ ᱡᱮ ᱚᱱᱟ ᱦᱩᱲᱩ ᱫᱚᱠᱚ ᱪᱩᱨᱩᱡ ᱤᱫᱤᱭᱟ ᱟᱫᱚ ᱵᱟ ᱠᱩ ᱜᱮᱫ ᱵᱟᱠᱚ ᱛᱩᱫ ᱨᱩᱣᱟᱹᱲᱟ ᱚᱱᱟ ᱫᱚ ᱚᱱᱟ ᱨᱮᱜᱮ ᱠᱩ, ᱡᱚᱜ ᱡᱚᱜᱟᱣ ᱡᱚᱛᱚᱱᱟ ᱟᱨ ᱜᱟᱹᱰᱤ ᱛᱮᱠᱚ ᱜᱮᱫ ᱚᱪᱚᱭᱟ ᱟᱨ ᱟᱞᱮ ᱫᱚ ᱱᱚᱜ-ᱚᱭ ᱡᱮ, ᱚᱱᱟ ᱫᱚᱠᱚ ᱮᱨ ᱞᱟᱦᱟᱭᱟ ᱟᱯᱷᱚᱨ ᱟᱠᱚ ᱯᱷᱤᱨ ᱚᱱᱟ ᱠᱚ ᱛᱩᱫᱟ ᱜᱟᱪᱷᱤ ᱛᱮ ᱟᱨ ᱦᱚᱸ ᱮᱴᱟᱜ ᱴᱷᱮᱱ ᱨᱚᱥᱚᱜ ᱠᱟᱛᱮ ᱠᱚ ᱨᱚᱦᱚᱭᱟ ᱟᱫᱚ ᱟᱯᱮ ᱥᱮᱫ ᱪᱮᱫ ᱞᱮᱠᱟ?
ᱟᱞᱮ ᱥᱮᱫ ᱫᱚ ᱟᱹᱰᱤ ᱫᱤᱱ ᱧᱮᱞ ᱦᱩᱭ ᱠᱟᱱᱟ ᱡᱮ ᱫᱟᱫᱩ ᱛᱟᱠᱚ ᱚᱱᱠᱟ, ᱪᱩᱨᱩᱡ ᱮᱫ ᱛᱟᱦᱮᱱ ᱟᱠᱚ ᱢᱮᱱ ᱠᱷᱟᱱ ᱱᱮᱛᱟᱨ ᱫᱚ ᱵᱟᱠᱚ ᱪᱩᱨᱩᱡ ᱫᱟ᱾ ᱱᱮᱛᱟᱨ ᱫᱚ ᱚᱱᱮ ᱡᱮ ᱠᱷᱮᱛ ᱨᱮ ᱥᱤ ᱠᱟᱛᱮ ᱠᱚ ᱜᱤᱰᱤ ᱭᱮᱫᱟ ᱟᱜᱮ ᱠᱚ ᱟᱯᱷᱚᱨ ᱮᱫᱟ ᱛᱟᱨ ᱯᱚᱨᱮ ᱫᱟᱜ ᱧᱟᱢ ᱫᱟᱭ ᱦᱮᱸ, ᱚᱱᱟ ᱠᱚ ᱛᱩᱫ ᱫᱟ ᱟᱨ ᱞᱚᱥᱚᱫ ᱠᱟᱛᱮᱫ ᱚᱱᱟ ᱞᱚᱥᱚᱫ ᱠᱟᱛᱮ ᱨᱮᱠᱚ ᱨᱚᱦᱚᱭ ᱮᱫᱟ ᱚᱱᱠᱟᱜᱮ᱾ ᱟᱫᱚ ᱱᱤᱛᱚᱜ ᱫᱚ ᱧᱮᱞᱚᱜ ᱠᱟᱱᱟ ᱡᱮ ᱚᱱᱮ ᱢᱤᱫ ᱫᱷᱟᱣ ᱜᱮᱠᱚ ᱨᱚᱦᱚᱭ ᱮᱫᱟ ᱚᱱᱮ ᱟᱥᱟᱲ ᱵᱚᱸᱜᱟ ᱜᱮ ᱵᱟᱠᱟᱱ ᱩᱱᱟᱹᱜ ᱫᱤᱱ ᱫᱚ, ᱚᱱᱤ ᱚᱱᱟ ᱪᱩᱨᱩᱡ ᱮᱫ ᱛᱟᱦᱮᱱ ᱟᱠᱚ ᱟᱹᱰᱤ ᱫᱤᱱ ᱫᱚ᱾
ᱦᱮᱸ ᱟᱪᱪᱷᱟ
ᱟᱫᱚ ᱱᱮᱛᱟᱨ ᱫᱚ ᱵᱟᱠᱚ ᱪᱩᱨᱩᱡ ᱮᱫᱟ ᱱᱮᱛᱟᱨ ᱫᱚ ᱚᱱᱟ ᱛᱩᱫ ᱟᱨ ᱨᱚᱦᱚᱭ ᱜᱮ᱾
ᱟᱪᱪᱷᱟ ᱟᱨ ᱛᱚᱵᱮ ᱟᱯᱮ ᱥᱮᱫ ᱚᱱᱟ ᱦᱩᱲᱩ ᱵᱟᱫ ᱠᱟᱛᱮᱫ ᱟᱨ ᱪᱮᱫ ᱠᱚᱠᱚ ᱪᱟᱥ ᱵᱟᱲᱟᱭ ᱜᱮᱭᱟ? ᱟᱨᱻ ᱟᱞᱮ ᱥᱮᱫ ᱡᱚᱠᱷᱚᱱ ᱮᱢ ᱧᱮᱞᱟ ᱛᱚ ᱟᱞᱮ ᱥᱮᱫ ᱫᱚ, ᱦᱮᱸ ᱢᱟ ᱟᱪᱪᱷᱟ ᱞᱟᱹᱭ ᱞᱟᱦᱟ ᱞᱮᱢ ᱪᱮᱫ ᱠᱚᱯᱮ ᱪᱟᱥ ᱵᱟᱲᱟᱭᱟ?
ᱦᱮᱸ ᱟᱞᱮ ᱥᱮᱫ ᱫᱚ ᱚᱱᱟ ᱥᱚᱵᱽᱡᱤ ᱯᱟᱛᱤ ᱠᱚ ᱠᱟᱹᱴᱤᱡ ᱠᱟᱹᱴᱤᱡ ᱢᱟᱱᱮ ᱫᱟᱜ ᱨᱮᱭᱟᱜ, ᱚᱵᱷᱟᱵ ᱢᱮᱱᱟᱜᱼᱟ ᱛᱚ ᱦᱮᱸ ᱟᱫᱚ ᱚᱱᱟ ᱠᱷᱟᱹᱛᱤᱨ ᱛᱮ ᱟᱹᱰᱤ ᱟᱭᱢᱟ ᱫᱚ ᱵᱟᱠᱚ ᱨᱚᱦᱚᱭᱟ ᱥᱚᱵᱽᱡᱤ ᱯᱟᱛᱤ᱾ ᱠᱚ ᱦᱚᱸ ᱳᱭ ᱩᱛᱩ ᱡᱚᱢ ᱞᱮᱠᱟ ᱠᱚ ᱨᱚᱦᱚᱭᱟ ᱟᱨ ᱱᱤᱭᱟᱹ ᱴᱟᱭᱤᱢ ᱫᱚ ᱡᱚᱱᱨᱟ ᱠᱚ ᱦᱮᱸ ᱡᱚᱱᱨᱟ ᱠᱚ, ᱜᱷᱟᱸᱝᱽᱨᱟ ᱠᱚ, ᱠᱟᱞᱞᱟ ᱠᱚ ᱤᱱᱟᱹ ᱠᱚᱠᱚ ᱨᱚᱦᱚᱭᱟ
ᱦᱮᱸ
ᱦᱚᱭ ᱟᱫᱚ ᱠᱚ ᱮᱨᱟ ᱚᱱᱟ ᱴᱟᱭᱤᱢ ᱟᱹᱣᱨᱤᱭᱟᱜ-ᱟ ᱦᱚᱭ ᱤᱭᱟᱹ ᱦᱩᱲᱩ ᱠᱚ ᱡᱚᱠᱷᱚᱱ ᱠᱚ ᱤᱨ ᱟᱥᱮ ᱦᱟᱸᱜ ᱩᱱ ᱥᱚᱢᱚᱭ ᱦᱚᱭ ᱦᱩᱭᱩᱜ-ᱟ᱾ ᱵᱷᱟᱫᱽᱨ ᱵᱚᱸᱜᱟ ᱠᱚ ᱮᱨᱟ
ᱦᱩᱸ
ᱡᱚᱱᱨᱟ ᱠᱚ ᱯᱮᱴᱮᱡ ᱠᱟᱛᱮ
ᱦᱮᱸ ᱟᱹᱰᱤ ᱱᱟᱯᱟᱭ
ᱟᱨ ᱟᱯᱮ ᱥᱮᱫ ᱫᱚ ᱜᱟᱰᱟ ᱢᱮᱱᱟᱜ-ᱟ ᱪᱮᱫ ᱞᱮᱠᱟ ᱢᱤᱫ ᱢᱤᱫ ᱫᱷᱟᱣ ᱠᱚ ᱨᱚᱦᱚᱭᱟ ᱦᱩᱲᱩ ᱫᱚ ᱥᱮ ᱵᱟᱨ ᱫᱷᱟᱣ ᱠᱚ ᱨᱚᱦᱚᱭᱟ?
ᱟᱞᱮ ᱥᱮᱫ ᱡᱚᱠᱷᱚᱱ ᱮᱢ ᱧᱮᱞᱟ ᱛᱚ ᱟᱞᱮ ᱥᱮᱫ ᱫᱚ ᱢᱤᱫ ᱫᱷᱟᱣ ᱜᱮ ᱦᱩᱲᱩ ᱫᱚᱠᱚ ᱨᱚᱦᱚᱭᱟ ᱱᱚᱜ-ᱚᱭ ᱱᱤᱛᱚᱜ ᱡᱟᱦᱟᱸ ᱠᱚ ᱟᱯᱷᱚᱨ ᱵᱟᱲᱟ ᱭᱮᱫᱟ ᱱᱤᱭᱟᱹ ᱵᱟᱨ ᱫᱚ ᱦᱟᱸᱜ ᱠᱚ ᱛᱩᱫᱟ ᱛᱩᱫ ᱠᱟᱛᱮᱫ ᱠᱚ ᱨᱚᱦᱚᱭᱟ ᱟᱫᱚ ᱨᱚᱦᱚᱭ ᱵᱟᱫᱽ ᱜᱮ ᱦᱟᱸᱜ ᱚᱱᱟ ᱚᱱᱟ ᱨᱟᱢᱲᱟ ᱠᱚᱠᱚ ᱮᱨᱟ ᱚᱱᱟ ᱥᱟᱶ ᱛᱮᱜᱮ ᱟᱫᱚ ᱨᱟᱢᱲᱟ ᱠᱚ ᱥᱮ ᱚᱱᱟ ᱦᱩᱲᱩ ᱵᱟᱱᱟᱨ ᱢᱤᱫ ᱫᱷᱟᱣ ᱛᱮᱠᱚ ᱜᱮᱫ-ᱟ ᱥᱮ ᱠᱚ ᱨᱟᱠᱟᱵᱟ ᱚᱱᱟ ᱵᱟᱫ ᱫᱚ ᱦᱟᱸᱜ ᱠᱚ ᱥᱤᱭᱟ ᱵᱤᱱᱟᱹ ᱥᱤ ᱛᱮᱜᱮ ᱦᱚᱸ ᱚᱠᱟ ᱫᱚ ᱚᱫᱟ ᱚᱫᱟ ᱛᱟᱦᱮᱱᱟ ᱠᱤᱥᱟᱹᱨᱤ ᱠᱚᱫᱚ ᱠᱚ ᱮᱨ ᱜᱮᱭᱟ ᱟᱨ ᱵᱟᱠᱟᱱ ᱫᱚ ᱥᱤ ᱠᱟᱛᱮ ᱠᱷᱩᱴ, ᱢᱟᱥᱨᱤ, ᱠᱮᱥᱟᱹᱨᱤ ᱚᱠᱟ ᱫᱚ ᱢᱮᱱ ᱠᱮᱭᱟ ᱜᱩᱦᱩᱢ ᱛᱩᱲᱤ ᱢᱩᱞᱟᱹ ᱠᱚ, ᱟᱹᱞᱩ ᱠᱚ, ᱱᱚᱣᱟ ᱠᱚ ᱟᱹᱰᱤ ᱱᱟᱯᱟᱭ ᱠᱚ ᱪᱟᱥᱟ ᱟᱨ ᱚᱱᱟ ᱫᱟᱜ ᱠᱚᱦᱚᱸ ᱱᱮᱛᱟᱨ ᱢᱟᱱ ᱚᱱᱟ ᱠᱩᱧ ᱠᱚᱭ ᱮᱢ ᱵᱟᱲᱟᱣ ᱟᱠᱟᱱ ᱥᱚᱨᱠᱟᱨ ᱠᱚᱨᱮ ᱠᱚ ᱚᱠᱟ ᱫᱚ ᱪᱮᱫ ᱠᱩᱧ ᱠᱚ ᱢᱮᱛᱟᱜ ᱠᱟᱱᱟ ᱱᱟᱨᱮᱜᱟ ᱠᱩᱧ ᱟᱫᱚ ᱚᱱᱟ ᱛᱮ ᱦᱚᱸ ᱟᱹᱰᱤ ᱱᱟᱯᱟᱭ ᱪᱟᱥ ᱵᱟᱥ ᱦᱩᱭᱩᱜ ᱠᱟᱱᱟ ᱦᱮᱸ ᱥᱮᱞᱚ ᱢᱮᱥᱤᱱ ᱦᱚᱸ ᱧᱟᱢ ᱵᱟᱲᱟ ᱟᱠᱟᱫ ᱟᱠᱚ ᱚᱱᱟ ᱟᱰᱮᱯᱟᱥᱮ ᱠᱚᱛᱮ ᱟᱫᱚ ᱟᱞᱮ ᱫᱚ ᱦᱟᱸᱜ ᱱᱤᱛ ᱫᱷᱟᱹᱵᱤᱡ ᱫᱚ ᱵᱟᱞᱮ ᱧᱟᱢ ᱟᱠᱟᱜ-ᱟ ᱟᱨ
ᱦᱮᱞᱚ
ᱦᱮᱸ ᱟᱫᱚ ᱚᱱᱮ ᱚᱱᱠᱟ ᱠᱟᱱᱟ᱾ ᱟᱫᱚ ᱟᱯᱮᱥᱮᱫ ᱚᱱᱟ ᱵᱷᱩᱴ, ᱢᱟᱥᱨᱤ, ᱠᱤᱥᱟᱹᱨᱤ ᱠᱚᱠᱚ ᱪᱟᱥ-ᱟᱥᱮ ᱵᱟᱝ?
ᱠᱟᱹᱥᱟᱨᱤ ᱫᱚ ᱵᱚᱦᱩᱛ ᱠᱚᱢ ᱠᱚ ᱪᱟᱥᱟ ᱟᱞᱮ ᱥᱮᱱ ᱫᱚ᱾ ᱵᱟᱠᱷᱟᱱ ᱫᱚ ᱚᱱᱮ ᱦᱩᱲᱩ ᱦᱩᱲᱩ ᱡᱚᱠᱷᱚᱱ ᱠᱚ ᱤᱨᱚᱜ ᱟ ᱥᱮᱮ ᱩᱱ ᱥᱚᱢᱚᱭ ᱚᱱᱟ ᱦᱩᱲᱩ ᱠᱷᱮᱛ ᱨᱮ ᱜᱮ ᱚᱱᱟ ᱚᱱᱟ ᱪᱮᱛᱟᱱ ᱨᱮ ᱜᱮ ᱠᱚ ᱮᱨᱟᱜᱼᱟ᱾ ᱮᱨ ᱠᱟᱛᱮᱫ ᱚᱱᱟ ᱤᱨᱚᱜ ᱥᱚᱢᱚᱭ ᱫᱚ ᱚᱱᱟ ᱚᱢᱚᱱ ᱠᱚ ᱟ ᱫᱟᱨᱮ ᱠᱚ ᱦᱮᱸ ᱟᱨ ᱤᱨ ᱢᱮᱥᱟᱭᱟ ᱠᱚ ᱰᱚᱜᱽ ᱠᱚ ᱤᱱᱟᱹ ᱫᱚ ᱠᱚ ᱞᱟᱹᱭᱮᱡᱟ ᱟᱨᱦᱚᱸ ᱢᱟᱱᱮ ᱵᱷᱮᱝᱲᱟ ᱟ ᱫᱟᱨᱮ ᱫᱟᱹᱨᱭᱟᱹᱜᱼᱟ᱾
ᱦᱮᱸ ᱦᱮᱸ
ᱟᱫᱚ ᱱᱮᱛᱟᱨ ᱫᱚ ᱩᱱᱟᱹᱜ ᱫᱚ ᱵᱟᱠᱚ ᱮᱨ ᱮᱫᱟ ᱟᱹᱰᱤ ᱫᱤᱱ ᱠᱚ ᱮᱨᱮᱫ ᱛᱟᱦᱮᱱᱟ᱾
ᱟᱨ ᱟᱹᱞᱩ ᱪᱮᱫ ᱞᱮᱠᱟ ᱠᱚ ᱪᱟᱥᱟ ᱟᱯᱮᱥᱮᱫ ᱥᱮ ᱵᱟᱠᱚ ᱪᱟᱥᱟ?
ᱟᱹᱞᱩ ᱫᱚ ᱪᱟᱥᱟᱚ ᱦᱮᱸ ᱢᱤᱫ ᱫᱷᱟᱣ ᱜᱮ ᱟᱫᱚ ᱟᱹᱞᱩ ᱚ ᱪᱟᱥ ᱠᱟᱛᱮᱜ ᱠᱚ ᱨᱟᱠᱟᱵ ᱠᱮᱫᱟ ᱱᱤᱛᱳ ᱫᱚ ᱚᱲᱟᱜ ᱠᱚ ᱠᱷᱳᱣ ᱟᱠᱟᱫᱟ ᱛᱚ᱾
ᱪᱮᱫ ᱠᱚ ᱪᱟᱥᱟ ᱧᱮᱞ ᱵᱟᱲᱟ ᱟᱠᱟᱫ ᱠᱚᱜᱮᱭᱟ ᱚᱱᱟ ᱪᱮᱫ ᱞᱮᱠᱟ ᱠᱚ ᱪᱟᱥᱟ ᱵᱚᱞᱮ ᱮᱦᱚᱵ ᱨᱮᱠᱷᱟᱱ ᱢᱩᱪᱟᱹᱫ ᱫᱷᱟᱹᱨᱤᱡ
ᱦᱮᱸ ᱟᱞᱮ ᱫᱚ ᱚᱱᱮ ᱥᱟᱨ ᱠᱚᱠᱚ ᱠᱤᱨᱤᱧ ᱟᱹᱜᱩᱭᱟ ᱦᱮᱸ ᱟᱹᱞᱩ ᱦᱚᱸᱠᱚ ᱠᱤᱨᱤᱧ ᱟᱹᱜᱩᱭᱟ ᱟᱫᱚ ᱵᱚᱨᱟ ᱨᱮ ᱛᱟᱦᱮᱱᱟ ᱛᱚ᱾ ᱚᱱᱟ ᱫᱚ ᱠᱚ ᱚᱰᱩᱠ ᱠᱟᱜᱼᱟ ᱵᱚᱨᱟ ᱠᱷᱚᱡ ᱫᱚ ᱟᱫᱚ ᱯᱚᱝ ᱦᱚᱪᱚᱣᱟᱜᱼᱟᱚ ᱯᱟᱸᱪ ᱪᱷᱚ ᱫᱤᱱ ᱡᱚᱠᱷᱚᱱ ᱯᱚᱝᱚᱜᱼᱟ ᱦᱮᱸ ᱤᱱᱟᱹ ᱛᱟᱭᱚᱢ ᱚᱱᱟ ᱜᱚᱰᱟ ᱠᱚᱠᱚ ᱥᱤᱥᱤ ᱠᱟᱛᱮ ᱠᱚ ᱥᱟᱹᱛ ᱠᱟᱜᱼᱟ ᱦᱮᱸ ᱤᱱᱟᱹ ᱛᱟᱭᱚᱢ ᱯᱚᱝ ᱮᱱᱟ ᱚᱱᱟ ᱯᱚᱝ ᱥᱚᱸᱜᱮ ᱜᱮᱠᱚ ᱤᱫᱤᱭᱟ ᱟᱨ ᱵᱷᱤᱞᱤ ᱠᱚ ᱵᱮᱱᱟ ᱭᱟᱠᱚ ᱵᱷᱤᱞᱤ ᱵᱷᱤᱞᱤ ᱛᱮ ᱜᱩᱨᱤᱡ ᱠᱚ ᱮᱢᱟᱜᱼᱟ ᱦᱮᱸ ᱟᱨ ᱚᱱᱟ ᱥᱟᱨ ᱠᱚ ᱪ ᱤᱭᱩᱨᱤᱭᱟ ᱯᱚᱴᱟᱥ ᱠᱚ ᱠᱚ ᱠᱤᱨᱤᱧᱟ ᱟᱫᱚ ᱚᱱᱟ ᱢᱮᱥᱟᱭᱟ ᱢᱤᱫᱴᱮᱡ ᱠᱚ ᱥᱤᱯᱤᱭᱟ ᱦᱮᱸ ᱥᱤᱯᱤ ᱠᱟᱛᱮ ᱚᱱᱮ ᱡᱮ ᱟᱞᱩ ᱠᱚ ᱨᱚᱦᱚᱭᱟ ᱚᱱᱟ ᱠᱚ ᱰᱚᱝ ᱠᱟᱜᱼᱟ ᱦᱟᱸᱜ ᱚᱱᱟ ᱰᱚᱝ ᱰᱚᱝ ᱛᱮ ᱞᱟᱦᱟ ᱛᱮ ᱥᱟᱨ ᱠᱚᱼ ᱠᱚ ᱮᱢᱟᱜ ᱦᱮ᱾ ᱥᱟᱨ ᱮᱢ ᱠᱟᱛᱮᱫ ᱤᱱᱟᱹ ᱛᱟᱭᱚᱢ ᱠᱚ ᱚᱱᱟ ᱟᱞᱩ ᱠᱚ ᱨᱚᱦᱚᱭᱟᱜᱼᱟ, ᱨᱚᱦᱚᱭ ᱢᱟᱱᱮ ᱚᱸᱰᱮ ᱱᱚᱰᱮ ᱠᱚ ᱫᱚᱦᱚ ᱤᱫᱤᱭᱟᱜᱼᱟ ᱯᱟᱱ ᱠᱟᱱ ᱛᱮ ᱦᱮᱸ ᱛᱟᱭᱚᱢ ᱛᱮ ᱦᱟᱥᱟ ᱠᱚ ᱨᱟᱠᱟᱵᱟᱜᱼᱟ ᱦᱮᱸ ᱦᱟᱥᱟ ᱨᱟᱠᱟᱵ ᱠᱟᱛᱮ ᱠᱚ ᱰᱷᱟᱯᱚᱫᱟ᱾ ᱰᱷᱟᱠᱚᱜ ᱠᱟᱛᱮᱜ ᱚᱢᱚᱱᱚᱜᱼᱟ ᱦᱟᱸᱜ ᱫᱟᱜ ᱠᱚ ᱮᱢᱟᱜᱼᱟ ᱢᱤᱫ ᱫᱷᱟᱣ ᱚᱢᱚᱱᱚᱜᱼᱟ᱾ ᱚᱢᱚᱱ ᱠᱟᱛᱮᱫ ᱥᱟᱠᱟᱢ ᱫᱟᱨᱮᱜᱼᱟ ᱱᱟᱹᱲᱤᱜᱼᱟ ᱠᱟᱹᱴᱤᱡ ᱱᱟᱹᱲᱤ ᱫᱚ ᱵᱟᱝ ᱢᱟᱱᱮ ᱚᱱᱮ ᱡᱮ ᱯᱟᱸᱪ ᱪᱷᱚᱴᱤ ᱦᱟᱸᱜ ᱥᱟᱠᱟᱢ ᱚᱢᱚᱱᱚᱜᱼᱟ᱾ ᱩᱱ ᱥᱚᱢᱚᱭ ᱯᱩ ᱠᱟᱛᱮ ᱟᱨᱦᱚᱸ ᱠᱚ ᱦᱟᱥᱟ ᱠᱚ ᱞᱟᱫᱮᱭᱟ ᱥᱟᱨ ᱮᱢ ᱠᱟᱛᱮᱜ᱾
ᱟᱹᱰᱤ ᱱᱟᱯᱟᱭ ᱟᱨ ᱟᱞᱮ ᱥᱮᱫ ᱡᱚᱠᱷᱚᱱ ᱤᱧ ᱧᱮᱞᱟ ᱛᱚ ᱟᱞᱮ ᱥᱮᱫ ᱦᱚᱸ ᱚᱱᱠᱟᱜ ᱜᱮ᱾ ᱮᱦᱳᱚᱵ ᱫᱚ ᱢᱮᱱ ᱠᱮᱭᱟᱢ ᱚᱱᱟ ᱤᱛᱟᱹ ᱠᱚ ᱫᱚᱦᱚ
ᱦᱮᱸ
ᱜᱮᱭᱟ ᱢᱤᱫᱴᱮᱡ ᱠᱟᱛᱮ ᱠᱟᱹᱴᱤᱡ ᱠᱟᱹᱴᱤᱡ ᱟ ᱡᱟᱦᱟᱸᱟᱭ ᱛ ᱢᱮᱱᱟᱜᱼᱟ ᱟᱫᱚ ᱚᱱᱟ ᱵᱟ
ᱦᱮᱸ
ᱵᱟᱫᱽ ᱠᱟᱛᱮᱫ ᱚᱱᱟ ᱠᱚ ᱯᱚᱴᱚᱢ ᱟᱨ ᱢᱮᱱ ᱠᱮᱭᱟᱢ ᱠᱚ ᱵ
ᱦᱩᱸ ᱟᱪᱪᱷᱟ ᱴᱟᱣᱟᱨ ᱰᱤᱥᱴᱟᱵ ᱵᱟᱥ ᱪᱮᱫ ᱵᱷᱟᱜᱤ ᱨᱚᱲ ᱵᱟᱝ ᱟᱸᱡᱚᱢᱚᱜ ᱠᱟᱱᱟ᱾ ᱦᱮᱞᱳ
ᱱᱤᱛᱚᱜ ᱪᱮᱫ ᱞᱮᱠᱟ ᱟᱡᱚᱜ ᱠᱟᱱᱟ ᱥᱮ ᱵᱟᱝ?
ᱦᱮᱸ ᱟᱸᱡᱚᱢᱚᱜ ᱠᱟᱱᱟ ᱱᱤᱛᱚᱜ ᱢᱚᱸᱡᱽ ᱴᱷᱤᱠ ᱟᱸᱡᱚᱢᱚᱜ ᱠᱟᱱᱟ᱾
ᱟᱪᱪᱷᱟ ᱟᱸᱡᱚᱢᱚᱜ ᱠᱟᱱ ᱠᱷᱟᱱ ᱢᱟ ᱱᱟᱯᱟᱭ ᱜᱮ ᱛᱚ ᱤᱱᱟᱹ ᱵᱟᱫ ᱫᱚ ᱦᱟᱜ ᱮᱢ ᱧᱮᱞ ᱠᱮᱫᱟ ᱫᱟᱜ ᱠᱚ ᱯᱟᱴᱟᱣ ᱞᱮᱠᱷᱟᱱ ᱫᱚ ᱵᱟᱹᱭ ᱵᱟᱹᱭᱛᱮ ᱡᱟᱱᱟᱢᱚᱜᱼᱟ᱾ ᱟᱫᱚ ᱡᱟᱱᱟᱢ ᱠᱟᱛᱮᱮᱫ ᱫᱚ ᱦᱟᱸᱜ ᱦᱮᱸ ᱜᱟᱰᱟ ᱠᱚ ᱢᱮᱱᱟᱜᱼᱟ ᱟᱞᱮᱥᱮᱫ ᱟᱹᱰᱤ ᱡᱳᱨ ᱜᱮ ᱜᱟᱰᱟ ᱢᱮᱱᱟᱜᱼᱟ᱾ ᱜᱟᱰᱟ ᱠᱚᱨᱮ ᱫᱟᱬᱟ ᱵᱟᱲᱟᱭ ᱟᱭᱢᱟ ᱞᱮᱠᱟᱱ ᱪᱟᱥᱵᱟᱥ ᱦᱩᱭᱩᱜᱼᱟ ᱟᱹᱰᱤ ᱢᱚᱸᱡᱽ ᱱᱟᱯᱟᱭ ᱛᱮ ᱜᱮ᱾ ᱜᱟᱰᱟ ᱫᱟᱜ ᱛᱮᱦᱚᱸ ᱮᱱᱛᱮ ᱜᱟᱰᱟ ᱫᱟᱜ ᱫᱚ ᱚᱱᱠᱟᱱ ᱡᱤᱱᱤᱥ ᱠᱟᱱᱟ ᱟᱢ ᱢᱤᱫ ᱫᱷᱟᱣᱢ ᱦᱤᱡᱤᱫ ᱪᱟᱵᱟᱭ ᱞᱮᱠᱟᱱ ᱦᱮ ᱯᱟᱴᱟᱣ ᱪᱟᱵᱟ ᱞᱮᱠᱷᱟᱡ ᱮᱢ ᱥᱮᱢ ᱨᱟᱠᱟᱵ ᱪᱟᱵᱟᱭ ᱞᱮᱠᱷᱟᱡ ᱫᱟᱜ ᱚᱱᱟ ᱫᱚ ᱟᱨᱦᱚᱸ ᱥᱤᱛᱤᱝᱧᱚᱜᱼᱟ᱾ ᱟᱫᱚ ᱚᱱᱟᱛᱮ ᱡᱟᱦᱟᱱᱟᱜ ᱚᱱᱠᱟ ᱴᱮᱱᱥᱮᱱ ᱫᱚ ᱵᱟᱹᱱᱩᱜ ᱟᱠᱟᱫᱟ ᱟᱞᱮ ᱥᱮᱫ ᱫᱚ ᱵᱚᱞᱮ ᱪᱟᱥᱵᱟᱥ ᱨᱮᱫᱚ ᱡᱩᱫᱤ ᱡᱟᱦᱟᱸᱭ ᱪᱟᱥᱵᱟᱥᱮ ᱢᱮᱱ ᱠᱟᱫᱟ ᱩᱱᱤ ᱫᱚ ᱟᱹᱰᱤ ᱱᱟᱯᱟᱭ ᱛᱮ ᱪᱟᱥᱵᱟᱥ ᱫᱟᱲᱮᱭᱟᱜᱼᱟ᱾ ᱟᱯᱮᱥᱮᱫ ᱫᱚ ᱜᱟᱰᱟ ᱠᱚᱫᱚ ᱵᱟᱹᱱᱩᱜᱼᱟ?
ᱟᱯᱮ ᱫᱚ ᱟᱹᱰᱤ ᱵᱷᱟᱜᱤ ᱡᱟᱭᱜᱟ ᱨᱮ ᱢᱮᱱᱟᱜ ᱯᱮᱭᱟ ᱛᱟᱦᱞᱮ ᱟᱞᱮ ᱫᱚ ᱫᱟᱜ ᱨᱮᱭᱟᱜ ᱫᱚ ᱚᱵᱷᱟᱵᱽ ᱜᱮ ᱢᱮᱱᱟᱜ ᱛᱟᱞᱮᱭᱟ᱾ ᱡᱚᱠᱷᱚᱱ ᱛᱩᱯᱩᱱ ᱞᱮ ᱪᱟᱞᱟᱜᱼᱟ ᱱᱤᱛᱚᱜ ᱥᱮ ᱟᱹᱰᱤ ᱡᱷᱟᱹᱞ ᱛᱩᱯᱩᱜ ᱞᱮ ᱪᱟᱞᱟᱜᱼᱟ᱾ ᱫᱩ ᱠᱤᱞᱳᱢᱤᱴᱟᱨ ᱜᱟᱱ ᱩᱱᱟᱹᱜ ᱡᱷᱟᱹᱞ ᱟᱫᱚ ᱩᱱᱟᱹᱜ ᱡᱷᱟᱹᱞ ᱥᱮᱱ ᱦᱮᱡ ᱛᱮᱜᱮ ᱨᱮᱸᱜᱮᱡ ᱵᱩᱡᱷᱟᱹᱜᱼᱟ᱾
ᱦᱮᱻ
ᱟᱫᱚ ᱟᱯᱮ ᱥᱮᱱ ᱢᱟ ᱫᱟᱜ ᱨᱮᱭᱟᱜ ᱚᱵᱷᱟᱵᱽ ᱵᱟᱹᱱᱩᱜ ᱟᱯᱮ ᱥᱮᱱ ᱦᱮᱸ ᱞᱟᱹᱭ ᱫᱟᱹᱧ ᱟᱯᱮᱥᱮᱱ ᱢᱟ ᱫᱟᱜ ᱨᱮᱭᱟᱜ ᱚᱵᱷᱟᱵ ᱵᱟᱹᱱᱩᱜ ᱛᱟᱦᱚᱞᱮ ᱛᱚ ᱟᱯᱮ ᱫᱚ ᱵᱟᱨ ᱫᱷᱟᱣ ᱯᱮ ᱨᱚᱦᱚᱭ ᱫᱟᱲᱮᱭᱟᱜᱼᱟ ᱦᱚᱲᱚ ᱫᱚ
ᱦ ᱦᱩᱲᱩ ᱫᱚᱞᱮ ᱨᱚᱦᱚᱭ ᱫᱟᱲᱮᱜ ᱜᱮᱭᱟ᱾ ᱟᱫᱚ, ᱦᱩᱲᱩ ᱫᱚ ᱢᱤᱫ ᱫᱚᱢ ᱜᱮᱞᱮ ᱨᱚᱦᱚᱭᱟ ᱟᱞᱮ ᱵᱚᱪᱷᱚᱨ ᱨᱮᱫᱚ ᱤᱱᱟᱹ ᱵᱟᱫ ᱫᱚ ᱟᱹᱰᱤ ᱠᱟᱡᱟᱠᱮ ᱥᱤᱛᱩᱝ ᱟᱛᱚ ᱟᱫᱚ ᱚᱱᱟᱛᱮ ᱵᱟᱞᱮ ᱨᱚᱦᱚᱭᱟ ᱟᱞᱮᱫᱚ ᱟᱨ ᱚᱠᱚᱭ ᱦᱚᱸ ᱵᱟᱠᱚ ᱨᱚᱦᱚᱭᱟ ᱱᱤᱭᱟᱹ ᱟᱰᱮ ᱯᱚᱭᱥᱟ ᱫᱚ ᱵᱚᱞᱮ
ᱚᱱᱮ ᱨᱟᱵᱟᱝ ᱥᱚᱢᱚᱭ ᱨᱚᱦᱚᱭ ᱠᱟᱜᱼᱟ ᱛᱚ ᱟᱨ ᱥᱤᱛᱩᱝ ᱥᱚᱢᱚᱭ ᱫᱚᱠᱚ ᱤᱨᱚᱜᱼᱟ ᱱᱮᱛᱟᱨ ᱫᱚ ᱟᱫᱚ ᱠᱚ ᱞᱟᱹᱭᱟ ᱦᱚᱲ ᱫᱚ ᱟᱹᱰᱤ ᱪᱮᱦᱨᱟ ᱦᱩᱭᱩᱜᱼᱟ ᱥᱮ ᱪᱮᱫ ᱚᱱᱮ ᱡᱟᱦᱟᱸ ᱯᱮᱴᱮᱫ ᱛᱟᱦᱮᱱᱟ ᱥᱮ ᱢᱮᱱᱟᱠᱚ ᱚᱱᱟ ᱯᱮᱴᱮᱡ ᱠᱚᱫᱚ ᱵᱟᱝ ᱦᱩᱭᱩᱜ ᱛᱟᱦᱮᱱᱟ᱾ ᱡᱟᱦᱟᱸ ᱱᱤᱭᱟᱹ ᱴᱟᱭᱤᱢ ᱠᱚ ᱤᱨ ᱠᱮᱜᱼᱟ᱾
ᱦᱮᱸ
ᱚᱱᱟ ᱯᱮᱴᱮᱫ ᱠᱚ ᱫᱚᱦᱚᱭ ᱮᱫ ᱛᱟᱦᱮᱱ ᱢᱮᱱ ᱟᱠᱚ ᱫᱚᱢᱮ ᱪᱮᱦᱨᱟ ᱦᱩᱭᱩᱜᱼᱟ ᱚᱱᱠᱟ ᱠᱚ ᱞᱟᱹᱭᱟ᱾ ᱟᱫᱚ ᱟᱞᱮ ᱥᱮᱱ ᱫᱚ ᱨᱚᱦᱚᱭ ᱠᱮᱭᱟ ᱠᱚ ᱟᱫᱚ ᱫᱟᱜ ᱠᱚ ᱚᱱᱠᱟ ᱥᱩᱵᱤᱫᱟ ᱵᱟᱹᱱᱩᱜ ᱟ ᱛᱚ᱾
ᱦᱮᱸ ᱟᱞᱮᱥᱮᱫ ᱫᱚ ᱵᱚᱪᱷᱚᱨ ᱨᱮ ᱢᱤᱫ ᱫᱷᱢ ᱜᱮᱦᱟᱸᱜ ᱦᱩᱲᱩ ᱠᱚᱫᱚ ᱠᱚ ᱨᱚᱦᱚᱭᱟ ᱟᱞᱮᱥᱮᱫ ᱫᱚ᱾ ᱟᱯᱮᱥᱮᱫ ᱫᱚ ᱵᱟᱨ ᱫᱷᱚᱢ ᱠᱚ ᱨᱚᱦᱚᱭᱟ ᱥᱮ ᱢᱤᱫ ᱫᱷᱚᱢ ᱜᱮ ᱟᱯᱮᱥ ᱥᱮᱫ ᱦᱳᱲᱳ ᱠᱚ?
ᱦᱮᱸ ᱦᱮᱸ ᱡᱩᱫᱤ ᱫᱟᱜ ᱨᱮᱭᱟᱜ ᱚᱱᱠᱟ ᱥᱩᱵᱤᱫᱷᱟ ᱛᱟᱦᱮᱱᱟ ᱛᱟᱦᱚᱞᱮ ᱫᱚᱠᱚ ᱨᱚᱦᱚᱭ ᱜᱮᱭᱟ᱾ ᱟᱨ ᱵᱟᱝᱠᱷᱟᱱ ᱫᱚ ᱵᱟᱝᱠᱚ ᱨᱚᱦᱚᱭᱟ
ᱟᱪᱷᱟ ᱵᱚᱞᱮ ᱫᱟᱜ ᱧᱮᱞ ᱛᱮᱠᱚ ᱨᱚᱦᱚᱭᱟ ᱵᱚᱞᱮ ᱵᱟᱝ ᱫᱟᱜ ᱡᱩᱫᱤ ᱛᱟᱦᱮᱱᱟ ᱛᱚᱵᱮ ᱠᱚ ᱨᱚᱦᱚᱭᱟ ᱟᱨ ᱵᱟᱷᱟᱟᱱ ᱫᱚ ᱵᱟᱠᱚ ᱨᱚᱦᱚᱭᱟ
ᱵᱟᱠᱚ ᱨᱚᱦᱚᱭᱟ ᱦᱮᱸ ᱟᱨ ᱪᱮᱫ ᱞᱮᱠᱟ ᱟᱯᱮ ᱥᱮᱫ ᱵᱤᱨ ᱵᱩᱨᱩ ᱢᱮᱱᱟᱜᱼᱟ ᱥᱮ ᱪᱮᱫ ᱞᱮᱠᱟ ᱥᱮ ᱵᱟᱡᱟᱨ ᱨᱮ ᱢᱮᱱᱟᱜ ᱯᱮᱭᱟ
ᱞᱮᱠᱟᱛᱮ ᱫᱟᱜ ᱨᱮᱭᱟᱜ ᱥᱚᱢᱚᱥᱟ ᱡᱚᱠᱷᱚᱱ ᱛᱟᱦᱮᱱᱟ ᱛᱚ ᱪᱤᱠᱟᱛᱮ ᱦᱩᱲᱩ ᱢᱚᱸᱡᱽ ᱛᱮᱢ ᱨᱚᱦᱚᱭᱟ
ᱦᱮᱸ
ᱟᱨ ᱟᱯᱮᱥᱮᱫ ᱪᱮᱫ ᱞᱮᱠᱟ ᱠᱚ ᱫᱟᱞ ᱵᱟᱲᱟᱭᱟ ᱚᱱᱟ ᱦᱳᱲᱳ ᱛᱮᱫ ᱡᱮ ᱥᱮ ᱟᱞᱮᱥᱮᱫ ᱫᱚ ᱢᱮᱥᱤᱱ ᱛᱮᱦᱚᱸ ᱠᱚ ᱫᱟᱞᱟ ᱥᱮ ᱚᱱᱟ ᱛᱤ ᱛᱮᱦᱚᱸ ᱠᱚ ᱫᱟᱞᱟ ᱟᱨ ᱟᱫᱷᱚᱢ ᱠᱚᱫᱚ ᱚᱱᱟ ᱵᱟᱹᱭᱦᱟᱹᱲ ᱨᱮᱜᱮ ᱚᱱᱟ ᱢᱮᱥᱤᱱ ᱚᱱᱟ ᱛᱷᱨᱮᱥᱟᱨ ᱢᱮᱥᱤᱱ ᱚᱱᱟ ᱨᱮᱠᱚ ᱵᱷᱚᱨᱟᱣ ᱜᱚᱫ ᱠᱟᱜᱼᱟ ᱟᱨ ᱠᱷᱟᱹᱞᱤ ᱦᱩᱳᱲᱳ ᱢᱚᱛᱚ ᱠᱚ ᱟᱹᱜᱩᱭᱟ
ᱛᱚ ᱟᱯ ᱥᱮᱫ ᱪᱮᱫ ᱞᱮᱠᱟ ᱚᱱᱟ ᱠᱚ ᱫᱟᱞᱟ ᱦᱩᱲᱩ ᱵᱚᱞᱮ ᱟᱨ ᱪᱮᱫ ᱞᱮᱠᱟ ᱛᱮᱠᱚ ᱟᱹᱜᱩᱭᱟ ᱥᱮ ᱴᱤ ᱠᱟᱛᱮᱫ ᱠᱚ ᱟᱹᱜᱩᱭᱟ
ᱟᱨ ᱚᱱᱠᱟ ᱠᱟᱛᱮ ᱠᱚ ᱟᱹᱜᱩᱭᱟ ᱟᱹᱜᱩ ᱠᱟᱛᱮ ᱚᱱᱟ ᱢᱮᱥᱤᱱ ᱛᱮ ᱫᱟᱞ ᱟᱞᱮ ᱟᱞᱮᱭᱟᱜ ᱢᱮᱥᱤᱱ ᱢᱮᱱᱟᱜᱼᱟ ᱱᱤᱛ ᱦᱚᱸ ᱠᱟᱨᱮᱱᱴ ᱢᱮᱥᱤᱱ ᱦᱮᱡ ᱟᱠᱟᱱᱟ ᱛᱚ ᱟᱫᱚ ᱠᱟᱨᱮᱱᱴ ᱢᱮᱥᱤᱱ ᱛᱮᱦᱚᱸ ᱠᱚ ᱫᱟᱞᱟ ᱚᱱᱠᱟ ᱫᱚ ᱟᱞᱮ ᱥᱮᱫ ᱫᱚ ᱟᱨ ᱟᱹᱰᱤ ᱫᱤᱱ ᱢᱟ ᱚᱱᱮ ᱤᱴᱟ ᱨᱮᱠᱚ ᱫᱟᱞᱮᱫ ᱛᱟᱦᱮᱱᱟ ᱯᱟᱴᱟᱠᱨᱮ ᱟᱫᱚ ᱱᱮᱛᱟᱨ ᱫᱚ ᱯᱟᱴᱟ ᱠᱚᱨᱮ ᱫᱚ ᱵᱟᱝ ᱠᱚ ᱫᱟᱞᱟ
ᱦᱮᱸ ᱟᱫᱚ ᱟᱞᱮᱥᱮᱫ ᱫᱚ ᱚᱱᱠᱟ ᱯᱟᱴᱟ ᱠᱚᱨᱮ ᱫᱚ ᱵᱟᱠᱚ ᱟᱹᱜᱩᱭᱟ ᱞᱮᱵᱮᱫ ᱢᱮᱥᱤᱱ ᱨᱮᱠᱚ ᱫᱟᱞᱟ ᱟᱨ ᱚᱱᱟ ᱞᱮᱵᱮᱫ ᱢᱮᱥᱤᱱ ᱨᱮ ᱱᱮᱛᱟᱨ ᱢᱟ ᱢᱮᱥᱤᱱ ᱠᱚ ᱯᱷᱤᱴ ᱮᱫ ᱠᱟᱱ ᱢᱚᱴᱚᱨ ᱵᱟᱞᱟ ᱢᱮᱥᱤᱱ ᱠᱟ ᱫᱚ ᱞᱮᱵᱮᱫ ᱦᱚᱸ ᱵᱟᱝ ᱦᱩᱭᱩᱜᱼᱟ ᱠᱷᱟᱹᱞᱤ ᱛᱤᱸᱜᱩ ᱠᱟᱛᱮ ᱫᱟᱞ ᱢᱮ ᱚᱱᱠᱟᱱᱟᱜ ᱦᱚᱸᱠᱚ ᱤᱭᱟᱹᱭᱮᱫᱟ ᱟᱨ ᱟᱫᱚᱢ ᱦᱚᱲ ᱫᱚ ᱠᱷᱟᱹᱨᱤ ᱨᱮᱜᱮ ᱚᱱᱟ ᱤᱭᱟᱹ ᱠᱚ ᱤᱭᱟᱹᱭᱮᱫᱟ ᱥᱷᱩᱫᱩ ᱚᱱᱟ ᱜᱟᱹᱰᱤ ᱨᱮᱠᱚ ᱵᱷᱚᱨᱟᱣ ᱜᱚᱫ ᱠᱟᱜ ᱠᱟᱱᱟ ᱟᱵᱚ ᱠᱚᱨᱮᱱ ᱜᱟᱹᱭ ᱰᱟᱝᱨᱟ ᱠᱚ ᱢᱮᱱᱟᱜ ᱠᱚᱣᱟ ᱥᱮ ᱚᱠᱚᱭ ᱠᱚᱫᱚ ᱦᱟᱸᱜ ᱵᱩᱥᱩᱵ ᱠᱚᱠᱚ ᱡᱟᱹᱨᱩᱲᱚᱜ ᱠᱟᱱᱟ ᱩᱱᱠᱩ ᱫᱚ ᱚᱱᱠᱟ ᱫᱚ ᱵᱟᱠᱚ ᱪᱤᱠᱟᱹᱭᱟ ᱩᱱᱠᱩ ᱫᱚ ᱚᱱᱟ ᱛᱤ ᱛᱮᱜᱮ ᱟᱹᱴᱤ ᱠᱟ ᱠᱟᱛᱮᱫ ᱠᱚ ᱟᱹᱜᱩᱭᱟ ᱟᱨᱠᱚ ᱫᱟᱞᱟ ᱟᱯᱱᱟᱨ ᱛᱮᱜᱮ ᱟᱫᱚ ᱵᱩᱥᱩᱵ ᱠᱚ ᱟᱠᱚ ᱨᱮᱸᱜᱮᱡ ᱰᱟᱝᱨᱟ ᱠᱚ ᱡᱚᱛᱚᱱ ᱫᱟᱲᱮᱭᱟᱠᱚᱣᱟ ᱛᱚ ᱟᱹᱰᱤᱜᱟᱱ ᱦᱟᱸᱜ ᱥᱚᱢᱚᱭ ᱢᱟ ᱦᱩᱭᱩᱜ ᱠᱟᱱ ᱛᱟᱞᱟᱝ ᱟᱫᱚ ᱟᱫᱚ ᱟᱡ ᱛᱮᱜᱮ ᱠᱟᱴᱟᱜᱼᱟ ᱟᱫᱚ ᱨᱚᱲ ᱨᱚᱲ ᱛᱮᱞᱟᱝ ᱪᱟᱵᱟᱭᱟ ᱟᱫᱚ ᱦᱮᱸ ᱢᱟ ᱢᱩᱪᱟᱹᱫ ᱨᱮ ᱢᱤᱫ ᱵᱟᱨ ᱠᱟᱛᱷᱟ ᱦᱮ ᱦᱮ ᱢᱟ‌ ᱢᱩᱪᱟᱹᱫ ᱨᱮ ᱢᱤᱫ ᱵᱟᱨ ᱠᱷᱟᱛᱟ ᱢᱮᱱᱟᱜ ᱠᱷᱟᱱ ᱢᱟ ᱨᱚᱲ ᱛᱟᱞᱟᱝ ᱢᱮ ᱟᱨᱠᱷᱟᱱ ᱱᱚᱰᱮ ᱜᱮᱞᱟᱝ ᱢᱩᱟᱹᱫ ᱵᱟᱲᱟ ᱠᱟᱜ ᱟᱨᱦᱚ ᱱᱚᱝᱠᱟᱜᱮ ᱜᱮ ᱱᱟᱣᱟ ᱠᱨᱚᱢ ᱨᱮ ᱤᱫᱤ ᱠᱟᱛᱮᱫ ᱞᱟᱝ ᱜᱟᱞᱢᱟᱨᱟᱣᱟ
ᱟᱪᱪᱷᱟ ᱴᱷᱤᱠ ᱜᱮᱭᱟ ᱥᱚᱢᱚᱭ ᱠᱚ ᱦᱩᱭ ᱦᱮᱡ ᱮᱱᱟ
ᱟᱫᱚ ᱪᱮᱫ ᱮᱢ ᱪᱤᱠᱟᱹᱭᱟ ᱱᱤᱛᱚᱜ ᱟᱨ ᱦᱟᱸᱜ ᱠᱚᱞ ᱫᱚᱦᱟᱭ ᱦᱩᱭᱩᱜᱼᱟ ᱟᱨ ᱫᱚ ᱢᱟ ᱟᱨᱦᱚ ᱡᱟᱦᱟᱸ ᱛᱤᱥ ᱚᱱᱟᱜᱮ ᱱᱟᱣᱟ ᱱᱟᱣᱟ ᱥᱟᱛᱟᱢ ᱨᱮ ᱤᱫᱤ ᱠᱟᱛᱮ ᱜᱟᱞᱢᱟᱨᱟᱣ ᱦᱩᱭᱩᱜᱼᱟ
ᱟᱪᱪᱷᱟ ᱢᱟ ᱛᱟᱦᱚᱞᱮ ᱟᱢ ᱜᱮ ᱠᱚᱞ ᱢᱮ ᱦᱟᱸᱜ ᱦᱮᱸ ᱤᱧᱟᱹᱜ ᱢᱟ ᱯᱷᱳᱱ ᱵᱟᱭ ᱪᱟᱞᱟᱜ ᱠᱟᱱ ᱛᱤᱧᱟᱹ
ᱟᱪᱪᱷᱟ ᱨᱮᱡᱤᱥᱴᱨᱮᱥᱚᱱ ᱫᱚ ᱦᱩᱭ ᱵᱟᱲᱟ ᱟᱠᱟᱱ ᱜᱮᱭᱟ ᱥᱮ ᱪᱮᱫ ᱞᱮᱠᱟᱢ